ᱡᱚᱦᱟᱨ ᱜᱮ ᱜᱚᱝᱠᱮ
ᱦᱮᱸ ᱜᱚᱝᱠᱮ ᱡᱚᱦᱟᱨ ᱜᱮ,
ᱦᱩᱸ ᱪᱮᱫ ᱞᱮᱠᱟᱼᱼ
ᱴᱷᱤᱠ ᱜᱮᱭᱟ ᱟᱨ ᱟᱢ ᱪᱮᱫ ᱞᱮᱠᱟ ᱟᱢ ᱪᱮᱫ ᱦᱮᱱᱟᱜ ᱟᱠᱟᱫ ᱢᱮᱭᱟ
ᱦᱮᱸ ᱢᱚᱡᱽ ᱜᱮ ᱢᱮᱱᱟᱜ ᱟᱠᱟᱫᱤᱧᱟ ᱤᱧ ᱦᱚᱸᱼᱼ
ᱚ ᱟᱪᱪᱷᱟ ᱟᱪᱪᱷᱟ ᱟᱫᱚ ᱠᱤᱫᱩ ᱵᱮᱲᱟ ᱠᱚᱫᱚ ᱦᱩᱭ ᱮᱱᱟ ᱥᱮ ᱟᱣᱨᱤᱭᱟᱹ
ᱦᱮᱸ ᱮᱠᱷᱚᱱᱳ ᱟᱹᱣᱨᱤ ᱦᱩᱭᱩᱜᱼᱟ
ᱚ ᱢᱟᱱᱮ ᱟᱹᱣᱨᱤ ᱤᱥᱤᱱᱚᱜ ᱦᱟᱜ ᱵᱟᱝ ᱫᱚᱼᱼ
ᱦᱮᱸ
ᱞᱟᱹᱭ ᱟᱹᱧ ᱟᱹᱣᱨᱤ ᱤᱥᱤᱱᱚᱜᱼᱟ
ᱦᱮᱸ ᱟᱹᱣᱨᱤ ᱤᱥᱤᱱᱚᱜᱼᱟ ᱤᱥᱤᱱ ᱵᱟᱥᱟᱝ ᱦᱩᱭᱩᱜ ᱠᱟᱱ ᱜᱮᱭᱟ ᱮᱠᱷᱚᱱᱳ ᱤᱥᱤᱱ ᱵᱟᱥᱟᱝ ᱦᱩᱭ ᱞᱮᱱ ᱠᱷᱟᱱ ᱟᱫᱚ ᱡᱚᱢ ᱦᱩᱭᱩᱜᱼᱟ ᱾
ᱦᱳᱭ, ᱦᱳᱭ᱾ ᱟᱫᱚ ᱡᱟᱦᱟᱸ ᱥᱮᱫ ᱮᱢ ᱪᱟᱞᱟᱣ ᱞᱮᱱᱟ ᱥᱮ ᱚᱲᱟᱜ ᱜᱮᱢ ᱛᱟᱦᱮᱸ ᱠᱟᱱᱟ ᱾
ᱦᱮᱸ ᱪᱟᱞᱟᱣ ᱵᱚᱞᱛᱮ ᱪᱟᱞᱟᱣ ᱞᱮᱱ ᱛᱟᱦᱮᱱ ᱤᱧ ᱠᱞᱟᱥ ᱤᱧ ᱪᱟᱞᱟᱣ ᱞᱮᱱ ᱛᱟᱦᱮᱱᱟ ᱾
ᱟᱪᱪᱷᱟ, ᱟᱪᱪᱷᱟ᱾ ᱦᱳᱭ ᱞᱟᱹᱠᱛᱤ ᱠᱟᱱ ᱜᱮᱭᱟ ᱦᱮᱸ ᱥᱮ ᱾
ᱦᱳᱭ᱾
ᱟᱨ ᱪᱮᱫ ᱞᱮᱠᱟ ᱥᱤᱛᱩᱝ ᱮᱜ ᱟᱯᱮ ᱥᱮᱫ ᱫᱚ ᱟᱨ ᱫᱟᱜ ᱡᱟᱹᱲᱤ ᱠᱚ ᱥᱤᱛᱩᱝ ᱠᱚ?
ᱦᱮᱸ ᱥᱤᱛᱩᱝ ᱢᱟ ᱫᱚᱢᱮ ᱜᱮ ᱥᱤᱛᱩᱝ ᱮᱫ ᱟᱭ ᱟᱹᱰᱤ ᱩᱛᱟᱹᱨ ᱾ ᱞᱚᱞᱚ ᱜᱮ ᱵᱩᱡᱷᱟᱹᱜ ᱠᱟᱱᱟ ᱾ ᱩᱫᱽᱜᱟᱹᱨ ᱜᱮ ᱵᱩᱡᱷᱟᱹᱜ ᱠᱟᱱᱟ ᱾ ᱫᱟᱜ ᱡᱟᱹᱲᱤ ᱫᱚ ᱚᱱᱠᱟ ᱢᱟ ᱵᱟᱭ ᱫᱟᱜ ᱡᱟᱹᱲᱤᱭᱟ ᱟᱠᱟᱫᱼᱟ ᱾ ᱨᱤᱢᱤᱞ ᱛᱮᱫ ᱮ ᱨᱤᱢᱤᱞ ᱵᱟᱲᱟ ᱠᱮᱜᱼᱟ, ᱛᱟᱨᱯᱚᱨᱮ ᱟᱫᱚ ᱵᱟᱭ ᱫᱟᱜ ᱫᱚ ᱵᱟᱭ ᱫᱟᱜ ᱠᱟᱜᱼᱟ ᱾
ᱚ ᱱᱤᱭᱟᱹ ᱟᱪᱪᱷᱟ ᱱᱤᱭᱟᱹ ᱥᱚᱯᱛᱟ ᱵᱟᱭ ᱫᱟᱜ ᱵᱟᱲᱟᱟᱣ ᱠᱟᱜᱼᱟ, ᱢᱤᱫ ᱴᱷᱚᱯ ᱜᱟᱱ ᱦᱚᱸ ᱵᱟᱭ ᱡᱚᱨᱚ ᱵᱟᱲᱟ ᱠᱟᱜᱼᱟ ᱚᱱᱛᱮ
ᱫᱟᱜ ᱫᱚᱭ ᱫᱟᱜ ᱞᱮᱫ ᱛᱟᱦᱮᱸᱱᱟ ᱢᱤᱫ ᱫᱤᱱᱮ ᱫᱟᱜ ᱞᱮᱫᱼᱟ ᱾ ᱛᱟᱨᱯᱚᱨᱮ ᱫᱚ ᱟᱫᱚ ᱵᱟᱭ ᱫᱟᱜ ᱟᱠᱟᱫᱼᱟ ᱾
ᱟᱪᱪᱷᱟ, ᱟᱪᱪᱷᱟ ᱚ ᱦᱳᱭ, ᱦᱳᱭ ᱾ ᱦᱳᱭ ᱱᱚᱛᱮ ᱛᱮ ᱦᱚᱸ ᱚᱱᱠᱟᱟᱜ ᱜᱮ ᱢᱟᱱᱮ ᱚᱱᱠᱟ ᱫᱟᱜ ᱠᱚᱫᱚ ᱦᱟᱸᱜ ᱟᱣᱨᱤ ᱫᱟᱜᱟᱭ ᱢᱟᱱᱮ ᱦᱩᱭᱱᱟ ᱢᱤᱫ ᱥᱚᱯᱛᱟ ᱜᱟᱱ ᱫᱟᱜ ᱦᱟᱞᱠᱟ ᱦᱟᱞᱠᱟ ᱟᱨ ᱵᱟᱭ ᱫᱟᱜ ᱠᱟᱜᱼᱟ, ᱥᱤᱛᱩᱝ ᱜᱮ ᱜᱮᱛᱚ ᱟᱹᱰᱤ ᱡᱳᱨᱮ ᱥᱤᱛᱩᱝ ᱟᱠᱟ ᱮᱠᱫᱚᱢ ᱾ ᱢᱮᱱᱜᱮ ᱵᱟᱭ ᱜᱟᱱᱚᱜᱼᱟ᱾ ᱚᱲᱟᱜ ᱨᱮᱦᱚᱸ ᱵᱟᱢ ᱫᱷᱟᱱ ᱫᱟᱲᱮᱭᱟᱜᱼᱟ ᱟᱨ ᱫᱟᱨᱮ ᱵᱩᱴᱟᱹᱨᱮ ᱵᱟᱢ ᱛᱮᱦᱮᱱ ᱫᱟᱲᱮᱭᱟᱜᱼᱟ᱾ ᱚᱱᱠᱟ ᱵᱩᱡᱷᱟᱹᱜᱼᱟ ᱥᱤᱛᱩᱝ ᱾
ᱦᱳᱭ᱾
ᱟᱫᱚ ᱟᱯᱮ ᱚᱱᱛᱮ ᱫᱚ ᱪᱮᱫ ᱱᱚᱝᱠᱟᱱ ᱴᱟᱺᱰᱤ ᱫᱤᱥᱚᱢ ᱠᱟᱱᱟ ᱥᱮ ᱱᱚᱝᱠᱟ ᱵᱤᱨ ᱵᱩᱨᱩ ᱫᱤᱥᱚᱢ ᱠᱟᱱᱟ ᱾
ᱦᱮᱸ ᱵᱤᱨ ᱵᱩᱨᱩ ᱵᱤᱨ ᱫᱤᱥᱚᱢ ᱜᱮ ᱞᱟᱹᱭ ᱞᱮᱠᱷᱟᱱ ᱾
ᱚ ᱟᱪᱪᱷᱟ, ᱟᱪᱪᱷᱟ ᱵᱤᱨ ᱫᱤᱥᱚᱢ ᱵᱟᱝ ᱾
ᱦᱳᱭ᱾
ᱪᱮᱫ ᱵᱤᱨ ᱢᱮᱱᱟᱜ ᱚᱱᱠᱟ ᱫᱚ ᱥᱟᱨᱡᱚᱢ ᱵᱤᱨ ᱥᱮ ᱡᱟᱦᱟᱱᱟᱜ ᱚᱱᱠᱟᱱ ᱢᱮᱱᱟᱜᱼᱟ ᱟᱨ
ᱦᱮᱸ ᱵᱤᱨ ᱨᱮᱫᱚ ᱥᱟᱨᱡᱚᱢ ᱵᱤᱨ ᱜᱮ ᱢᱮᱱᱟᱜ ᱟᱠᱟᱜᱼᱟ ᱾
ᱚ ᱮᱱᱠᱷᱟᱱ ᱢᱟ ᱨᱮᱭᱟᱲ ᱫᱤᱱ ᱢᱟ ᱟᱹᱰᱤ ᱟᱸᱴ ᱜᱮ ᱦᱟᱸᱜ ᱢᱟ ᱨᱮᱭᱟᱲ ᱫᱚ ᱟᱯᱮ ᱚᱱᱛᱮ ᱢᱟ ᱾
ᱦᱳᱭ ᱨᱮᱭᱟᱲ ᱫᱤᱱ ᱫᱚ ᱟᱹᱰᱤ ᱟᱸᱴ ᱨᱮᱭᱟᱲᱟ ᱾
ᱦᱳᱭ ᱟᱨ ᱛᱟᱦᱚᱞᱮ ᱟᱨ ᱛᱟᱦᱚᱞᱮ ᱪᱮᱫ ᱞᱮᱠᱟ ᱤᱭᱟᱹ ᱵᱟᱹᱱᱩᱜ ᱠᱚᱣᱟ ᱩᱱᱠᱩ ᱢᱟᱨᱟᱝ ᱢᱚᱬᱮ ᱠᱟᱴᱟ ᱠᱚ ᱵᱟᱠᱚ ᱚᱰᱚᱠ ᱵᱟᱲᱟᱜ ᱾
ᱦᱮᱸ ᱢᱚᱬᱮ ᱠᱟᱴᱟ ᱠᱚ ᱚᱰᱳᱠ ᱵᱟᱲᱟᱜ ᱜᱮᱭᱟ ᱠᱚ ᱾ ᱟᱫᱚ ᱡᱟᱹᱥᱛᱤ ᱫᱚ ᱡᱚᱠᱷᱚᱱ ᱦᱳᱲᱳ ᱠᱚ ᱵᱤᱞᱤᱜᱼᱟ, ᱛᱚᱠᱷᱚᱱ ᱡᱟᱹᱥᱛᱤ ᱦᱳᱰᱩ ᱠᱚᱚᱜᱼᱟ ᱾ ᱱᱮᱛᱟᱨ ᱦᱚᱸ ᱩᱰᱚᱠ ᱫᱚᱠᱚ ᱩᱰᱩᱠᱚᱜ ᱜᱮᱭᱟ ᱾
ᱟᱪᱪᱷᱟ, ᱟᱪᱪᱷᱟᱷᱟ ᱦᱳᱭ ᱛᱚ᱾ ᱦᱳᱭ ᱚᱱᱟ ᱠᱷᱚᱱᱟᱜ ᱜᱮ ᱵᱚᱛᱚᱨ ᱫᱚ ᱢᱟᱨᱟᱝ ᱦᱚᱲ ᱠᱚᱴᱷᱮᱱ ᱜᱮ
ᱦᱮᱸ ᱩᱱᱠᱩ ᱜᱮ ᱵᱚᱛᱚᱨ ᱫᱚ ᱾
ᱦᱳᱭ ᱡᱚᱠᱷᱚᱱ ᱦᱩᱲᱩ ᱠᱚ ᱚᱱᱮ ᱱᱟᱦᱟᱜ ᱵᱚᱱ ᱨᱚᱦᱚᱭ ᱵᱟᱲᱟ ᱞᱮᱠᱷᱟᱱ ᱜᱮ, ᱟᱫᱚ ᱱᱟᱜ ᱩᱱᱠᱩ ᱠᱚ ᱚᱰᱳᱠᱚᱜᱼᱟ ᱥᱚᱵᱚᱨᱚᱜᱼᱟ ᱠᱚ ᱾ ᱫᱟᱬᱟᱱ ᱡᱚᱡᱚᱢ ᱵᱷᱩᱴ ᱠᱚᱨᱮ ᱡᱚᱢ ᱾ ᱪᱟᱵᱟᱣ ᱞᱮᱱᱠᱷᱟᱱ ᱪᱮᱫ ᱠᱚ ᱪᱤᱠᱭᱟ ᱪᱚᱞᱚ ᱚᱱᱛᱮ ᱪᱟᱞᱟᱣ ᱦᱤᱡᱩᱜ ᱦᱩᱭᱩᱜᱼᱟ ᱡᱚᱢ ᱟᱹᱜᱩ ᱦᱩᱭᱩᱜᱼᱟ ᱾ ᱦᱩᱸ ᱾
ᱦᱳᱭ᱾
ᱦᱳᱭ, ᱦᱳᱭ ᱾
ᱡᱚᱢᱟᱜ ᱠᱚ ᱡᱚᱠᱷᱚᱱ ᱧᱟᱢᱚᱜᱼᱟ ᱛᱚᱠᱷᱚᱱ ᱜᱮᱠᱚ ᱩᱰᱩᱠᱚᱜᱼᱟ ᱩᱱᱠᱩ ᱦᱚᱸ ᱾
ᱦᱚᱭ ᱦᱚᱭ ᱾ ᱟᱨ ᱟᱯᱮ ᱚᱱᱛᱮ ᱪᱮᱫ ᱞᱮᱠᱟ ᱤᱭᱟᱹ ᱫᱚ ᱪᱮᱫ ᱠᱚ ᱞᱟᱹᱭᱟ ᱦᱟᱣ ᱠᱚᱫᱚᱯᱮ ᱵᱟᱲᱟᱭᱟ ᱥᱮ ᱵᱟᱯᱮ ᱵᱟᱲᱟᱭᱟ ᱦᱟᱣ ᱠᱚ?
ᱦᱚᱸ ᱦᱟᱣ ᱠᱚ ᱦᱟᱣ ᱠᱚᱦᱚᱸ ᱢᱮᱱᱟᱜ ᱠᱚᱣᱟ ᱾
ᱚ ᱮᱱᱠᱷᱟᱱ ᱱᱮᱛᱟᱨ ᱫᱤᱱ ᱵᱟᱯᱮ ᱛᱤᱭᱩᱜ ᱠᱚᱣᱟ ᱚᱱᱟ ᱵᱤᱞᱤ ᱠᱚᱸᱫᱟ ᱢᱟᱠᱚ ᱚᱱᱟ ᱠᱚ ᱟᱞᱮᱥᱮᱜ ᱢᱟ ᱾ ᱦᱟᱣ ᱵᱤᱞᱤ ᱠᱚ ᱴᱩᱠᱛᱮ ᱟᱫᱚ ᱚᱱᱟ ᱤᱭᱟᱹᱭᱟᱠᱚ ᱾ ᱟᱸᱵ, ᱩᱸ ᱦᱟᱹᱠᱩ ᱪᱟᱨᱟ ᱠᱚ ᱵᱮᱱᱟᱣᱟ ᱾ ᱦᱟᱹᱠᱩ ᱜᱚᱡᱽ ᱞᱟᱹᱜᱤᱫ, ᱱᱮᱛᱟᱨ ᱫᱤᱱ ᱫᱚ᱾ ᱟᱨ ᱨᱮᱭᱟᱲ ᱫᱤᱱ ᱫᱚ ᱚᱱᱟ ᱱᱷᱟᱜ ᱚᱱᱮ ᱨᱟᱵᱟᱝ ᱩᱱ ᱡᱩᱠᱷᱟᱹᱡ ᱟᱫᱚ ᱚᱱᱮ ᱚᱲᱟᱜ ᱨᱮ ᱚᱲᱟᱜ ᱵᱟᱠᱷᱟᱨᱟ ᱾ ᱡᱚᱢ ᱠᱚᱣᱟ ᱠᱚ ᱾
ᱦᱚᱭ ᱾
ᱦᱚ ᱾
ᱦᱚᱭ ᱱᱮᱛᱟᱨ ᱫᱚ ᱩᱱᱠᱩᱣᱟᱜ ᱦᱚᱭ ᱚᱱᱟ ᱤᱭᱟᱹ ᱠᱚᱫᱚ ᱵᱤᱞᱤ ᱠᱚᱫᱚ ᱦᱟᱸᱜ ᱱᱮᱛᱟᱨ ᱫᱚ ᱦᱟᱹᱠᱩ ᱪᱟᱨᱟ ᱠᱟᱱᱟᱣ ᱦᱩᱭᱩᱜ-ᱟ, ᱟᱨ ᱡᱚᱢᱟ ᱨᱟᱵᱟᱝ ᱫᱤᱱ ᱦᱟᱸᱜ ᱡᱚᱢ ᱢᱟᱵᱚᱱ ᱡᱚᱢ ᱠᱚᱣᱟ ᱚᱱᱛᱮ ᱦᱚᱸ ᱚᱝᱠᱟ ᱜᱮ ᱾
ᱟᱫᱚ ᱪᱮᱫ ᱞᱮᱠᱟ ᱟᱯᱮᱥᱮᱜ ᱚᱱᱛᱮ ᱫᱚ ᱠᱤᱡᱤ ᱫᱚ ᱫᱟᱢ ᱚᱱᱛᱮ ᱠᱤᱡᱤ ᱨᱮ?
ᱠᱤᱡᱤ ᱨᱮᱱᱟᱜ ᱜᱚᱱᱚᱝ ᱫᱚ ᱪᱮᱫ ᱞᱮᱠᱟ ᱦᱟᱸᱜ ᱤᱧᱦᱚᱸ ᱫᱟᱢ ᱫᱚ ᱦᱟᱸᱜ ᱴᱷᱤᱠ ᱜᱮ ᱵᱟᱹᱧ ᱵᱟᱲᱟᱭ ᱟᱠᱟᱫᱟᱼᱟ ᱾ ᱦᱟᱯᱮ ᱚᱱᱛᱮ ᱫᱚ ᱪᱮᱫ ᱞᱮᱠᱟ?
ᱟᱞᱤᱧ ᱫᱚ ᱦᱟᱸᱜ ᱵᱟᱨᱚ ᱥᱚ ᱴᱟᱠᱟ ᱠᱤᱞᱚ ᱱᱟᱦᱟᱜ ᱚᱱᱠᱟ ᱫᱚ ᱠᱚ ᱟᱹᱠᱷᱨᱤᱧ ᱠᱚᱣᱟ ᱾ ᱦᱚᱭ ᱦᱚᱭ ᱾ ᱦᱩᱸ ᱢᱟᱱᱮ ᱦᱚᱭ ᱚᱱᱠᱟ ᱫᱚ ᱢᱟᱱᱮ ᱵᱟᱡᱟᱨ ᱠᱚᱨᱮ ᱫᱚ ᱵᱟᱨᱚ ᱥᱚ ᱴᱟᱠᱟ ᱟᱨ ᱱᱚᱛᱮ ᱞᱚᱠᱟᱞ ᱧᱚᱜ ᱨᱮᱫᱚ ᱠᱟᱹᱴᱤᱡ ᱠᱚᱢ ᱜᱮᱭᱟ ᱚᱱᱟ ᱠᱚᱨᱮ ᱠᱷᱚᱱ ᱫᱚ ᱾ ᱦᱮᱸᱪᱮ ᱟᱫᱚ ᱵᱟᱡᱟᱨ ᱫᱚ ᱱᱷᱟᱜ ᱚᱱᱮ ᱵᱟᱡᱟᱨ ᱨᱤᱱ ᱦᱚᱲ ᱤᱭᱟᱹᱛᱮ ᱵᱟᱝ ᱫᱚ ᱩᱱᱟᱹᱜ ᱠᱚ ᱫᱟᱢ ᱠᱟᱠᱚᱣᱟ, ᱟᱨ ᱱᱚᱝᱠᱟ ᱞᱚᱠᱟᱞ ᱨᱮᱫᱚ ᱱᱟᱦᱟᱜ ᱚᱱᱠᱟ ᱫᱚ ᱵᱟᱝ ᱾ ᱟᱴ ᱥᱚ, ᱚᱝᱠᱟ ᱠᱤᱞᱚ ᱾
ᱚ ᱦᱚᱭ ᱾
ᱟᱪᱪᱷᱟ, ᱟᱪᱪᱷᱟ ᱛᱚᱵᱮ ᱜᱚᱝᱠᱟ ᱟᱯᱮ ᱚᱱᱛᱮ ᱫᱚ ᱱᱤᱭᱟᱹ ᱫᱷᱟᱣ ᱫᱚ ᱛᱟᱦᱞᱮ ᱤᱭᱟᱹ ᱫᱚ ᱦᱩᱭ ᱞᱮᱱᱟ ᱥᱮ ᱵᱟᱝ ᱦᱩᱭ ᱞᱮᱱᱟ ᱾ ᱛᱤᱨᱤᱞ ᱫᱚ ᱡᱚ ᱞᱮᱱᱟ ᱥᱮ ᱵᱟᱭ ᱡᱚ ᱞᱮᱱᱟ?
ᱛᱤᱨᱤᱞ ᱾
ᱦᱚᱭ ᱦᱚᱭ ᱛᱮᱨᱤᱞ ᱾
ᱦᱚᱸ ᱛᱤᱨᱤᱞ ᱦᱚᱸ ᱡᱚ ᱞᱮᱱ ᱜᱮᱭᱟ ᱾ ᱛᱤᱨᱤᱞ ᱦᱚᱸ ᱡᱚ ᱞᱮᱱ ᱛᱟᱦᱮᱸᱜ ᱛᱟᱨ ᱯᱚᱨᱮ ᱛᱟᱨᱚᱵᱽ ᱠᱚᱦᱚᱸ᱾ ᱛᱟᱨᱚᱵᱽ ᱠᱚᱦᱚᱸ ᱡᱚ ᱞᱮᱱ ᱛᱟᱦᱮᱸᱜ ᱛᱟᱨᱚᱵᱽ ᱠᱚᱯᱮ ᱡᱚᱢ ᱵᱟᱲᱟᱠᱟᱜᱼᱟ ᱥᱮ ᱵᱟᱝ?
ᱦᱮᱸ ᱡᱚᱢ ᱵᱟᱲᱟᱭ ᱜᱮᱭᱟ ᱞᱮ, ᱟᱞᱮ ᱥᱮᱜ ᱦᱚᱸ ᱢᱮᱱᱟᱜ ᱜᱮᱭᱟ ᱟᱨ ᱛᱤᱨᱤᱞ ᱫᱚ ᱟᱞᱮᱥᱮ ᱫᱚ ᱱᱤᱭᱟᱹ ᱱᱮᱥ ᱫᱚ ᱱᱷᱟᱜ ᱵᱟᱝ ᱡᱚ ᱟᱠᱟᱱᱟ, ᱵᱟᱭ ᱡᱚ ᱵᱟᱲᱟᱣ ᱟᱠᱟᱱᱟ ᱾ ᱛᱟᱨᱚᱵᱽ ᱫᱚ ᱚᱱᱮ ᱟᱫᱚ ᱚᱱ ᱩᱱᱠᱩ ᱠᱚ ᱤᱫᱤᱭᱟ ᱩᱸ ᱟᱠᱷᱨᱤᱧ ᱞᱟᱹᱜᱤᱫ ᱛᱮᱠᱚ᱾ ᱫᱚᱢᱮ ᱠᱚ ᱛᱤᱭᱩᱜ ᱜᱮᱭᱟ ᱮᱠᱫᱚᱢ ᱵᱮᱨᱮᱞ ᱨᱮᱜᱮ ᱠᱚ ᱛᱤᱭᱩᱜ ᱜᱮᱜ-ᱟ‌ ᱫᱚᱢᱮ ᱚᱱᱟ ᱦᱚᱸ ᱫᱚᱢ ᱢᱟᱱᱮ ᱛᱤᱱᱟᱹᱜ ᱴᱟᱠᱟᱧ ᱞᱟᱹᱭᱟᱢ ᱩᱸ ᱩᱸ ᱛᱤᱱᱟᱹᱜ ᱴᱟᱠᱟ ᱦᱩᱭ ᱟᱠᱟᱱᱟ ᱵᱟᱝᱫᱚ ᱥᱟᱛ ᱥᱚ ᱴᱟᱠᱟ ᱠᱤᱞᱚ ᱥᱮ ᱪᱮᱫ ᱞᱮᱠᱟ ᱚᱱᱟ ᱠᱚ ᱟᱹᱠᱷᱨᱤᱧ ᱧᱮᱜᱼᱟᱠᱚ, ᱠᱚ ᱟᱹᱠᱷᱨᱤᱧᱮᱜᱼᱟ, ᱠᱷᱟᱱ ᱡᱚᱢ ᱫᱚ ᱵᱟᱭ ᱧᱟᱢᱚᱜ ᱠᱟᱱᱟ, ᱢᱟᱱᱮ ᱡᱟᱦᱟᱸᱭ ᱜᱮ ᱪᱟᱞᱟᱜ ᱠᱷᱟᱱᱮᱢ ᱧᱟᱢ ᱜᱚᱫᱟ ᱚᱱᱰᱮ ᱰᱚᱜᱽ ᱨᱮ ᱛᱟᱦᱮᱸᱱᱟ, ᱟᱫᱚ ᱚᱱᱟ ᱰᱚᱜᱽ ᱨᱮᱱᱟᱜ ᱢᱟᱱᱟᱜ ᱵᱟᱠᱚ ᱛᱤᱭᱩᱜ ᱫᱟᱲᱮᱭᱟᱜᱼᱟ ᱛᱚ ᱮᱱᱠᱷᱟᱱ ᱚᱱᱟ ᱛᱟᱦᱮᱸᱱᱟ, ᱟᱫᱚ ᱚᱱᱟᱜᱮ ᱱᱟᱜ ᱡᱚᱢ ᱵᱟᱲᱟ ᱦᱩᱭ ᱠᱟᱱᱟ ᱾ ᱟᱨ ᱯᱟᱹᱦᱤᱞ ᱞᱮᱠᱟ ᱫᱚ ᱩᱱᱟᱹᱜ ᱫᱚ ᱵᱟᱭ ᱧᱟᱢᱚᱜ ᱠᱟᱱᱟ ᱚᱱᱟ ᱠᱚ ᱟᱹᱠᱷᱨᱤᱧᱼᱟ ᱛᱚ ᱚᱱᱟᱨᱮ ᱠᱟᱹᱴᱤᱡ ᱢᱟᱜᱽ ᱜᱟᱠᱚ ᱾ ᱢᱟᱜᱽ ᱞᱮᱠᱷᱟᱱ ᱜᱮ ᱚᱱᱟ ᱨᱮᱱᱟᱜ ᱮᱠᱫᱚᱢ ᱰᱟᱹᱨ ᱠᱚᱠᱚ ᱠᱟᱜ ᱮᱱᱠᱷᱟᱱ ᱚᱱᱟ ᱵᱟᱭ ᱡᱚᱜᱼᱟ᱾
ᱦᱳᱭ ᱦᱳᱭ᱾ ᱟᱫᱚ ᱢᱟᱜᱽ ᱮᱫᱟ ᱠᱚ ᱥᱮ ᱚᱱᱟ ᱠᱷᱟᱹᱛᱤᱨ ᱟᱫᱚ ᱚᱱᱟ ᱠᱟᱹᱴᱤᱡ ᱦᱤᱡᱟᱹᱜ ᱠᱟᱱᱟ ᱟᱨᱠᱤ᱾
ᱦᱳᱭ ᱟᱪᱪᱷᱟ ᱥᱟᱨᱡᱚᱢ ᱫᱚ ᱡᱟᱦᱟᱸ ᱥᱟᱨᱡᱚᱢ ᱵᱤᱨ ᱨᱮᱱᱟᱜ ᱫᱚ ᱚᱱᱟ ᱨᱮᱱᱟᱜ ᱫᱚ ᱡᱚᱜᱼᱟ ᱥᱮ ᱵᱟᱭ ᱡᱚᱜᱼᱟ ᱥᱮ ᱚᱱᱠᱟᱱᱟᱜ ᱤᱭᱟ. ᱪᱷᱳᱴᱟ ᱪᱷᱳᱴᱟ ᱠᱟᱹᱴᱤᱡ ᱠᱟᱹᱴᱤᱡ ᱜᱮ ᱚᱱᱟ ᱫᱟᱨᱮ ᱠᱷᱚᱱ?
ᱦᱮᱸ ᱫᱟᱨᱮ ᱫᱚ ᱚᱸ ᱡᱷᱚᱛᱚ ᱞᱮᱠᱟᱱᱟᱜ ᱜᱮ ᱢᱮᱱᱟᱜ ᱟᱠᱟᱜᱼᱟ᱾ ᱞᱟᱹᱴᱷᱩ ᱫᱟᱨᱮ ᱦᱚᱸ ᱢᱮᱱᱟᱜ ᱟᱠᱟᱜᱼᱟ᱾ ᱡᱟᱦᱟᱸ ᱠᱚᱫᱚ ᱡᱚᱜ ᱜᱮᱭᱟ ᱟᱨ ᱦᱩᱸᱰᱤᱧ ᱫᱷᱟᱨᱟ ᱦᱚᱸ ᱢᱮᱱᱟᱜ ᱟᱠᱟᱜᱼᱟ᱾ ᱦᱳᱭ ᱱᱤᱛᱚᱜ ᱫᱚ ᱫᱟᱜ ᱠᱚᱭ ᱧᱟᱢ ᱵᱟᱲᱟ ᱟᱠᱟᱫ ᱛᱮ ᱱᱟᱣᱟᱥ ᱱᱟᱣᱟ ᱥᱟᱠᱟᱢ ᱠᱚ ᱥᱟᱜᱮᱱ ᱟᱠᱟᱱᱟ᱾ ᱥᱟᱜᱮᱱ ᱟᱠᱟᱱᱟ ᱩᱱᱫᱤᱱ ᱠᱷᱚᱱᱟᱜ ᱟᱫᱚ ᱩᱱᱟᱹᱜ ᱥᱟᱠᱟᱢ ᱠᱚ ᱡᱟᱦᱟᱸ ᱥᱟᱜᱮᱱ ᱟᱠᱟᱱᱟ ᱱᱤᱛᱚᱜ ᱫᱚ ᱚᱱᱟ ᱦᱮᱡ ᱟᱹᱜᱩ ᱟᱛᱮᱫ ᱚᱲᱟᱜ ᱨᱮ ᱚᱱᱟ ᱠᱚ ᱢᱟᱱᱮ ᱡᱮ ᱟᱹᱨᱠᱤ ᱯᱟᱹᱴᱤ ᱦᱟᱛᱮᱫ ᱟᱹᱠᱷᱨᱤᱧ ᱦᱩᱭᱩᱜ ᱠᱟᱱᱟ᱾
ᱟᱪᱪᱷᱟ ᱦᱳᱭ ᱟᱪᱪᱷᱟ ᱟᱪᱪᱷᱟ, ᱟᱨᱠᱷᱟᱱ ᱡᱚ ᱫᱚ ᱵᱟᱯᱮ ᱟᱹᱠᱷᱨᱤᱧᱟ ᱟᱯᱮ ᱥᱮᱫ ᱫᱚ?
ᱦᱮᱸ ᱡᱚ ᱢᱟ ᱚᱱᱠᱟ ᱢᱟ ᱦᱩᱸ ᱟᱹᱠᱷᱨᱤᱧ ᱛᱚ ᱟᱹᱠᱷᱨᱤᱧ ᱜᱮ ᱢᱚᱱᱮ ᱦᱚᱭ᱾
ᱦᱮᱸ᱾ ᱦᱳᱭ ᱟᱞᱮᱥᱮᱫ ᱫᱚ ᱟᱴ ᱮᱱᱛᱟᱨ ᱟᱹᱰᱤ ᱠᱟᱡᱟᱠ ᱠᱚ ᱪᱷᱩᱴᱟᱹᱣ ᱟᱠᱟᱱᱟ ᱱᱚᱱᱠᱟᱱ ᱵᱟᱭᱤᱥ ᱴᱟᱠᱟ ᱯᱟᱨ ᱠᱮᱡᱤ ᱠᱟᱛᱮᱫᱜ ᱠᱚ ᱟᱹᱠᱷᱨᱤᱧᱮᱫ ᱠᱟᱱᱟ᱾
ᱟᱪᱪᱷᱟ᱾
ᱦᱳᱭ ᱦᱳᱭ ᱟᱞᱮ ᱚᱲᱟᱜ ᱥᱳᱨ ᱨᱮᱜᱮ ᱢᱤᱫᱴᱤ ᱵᱟᱡᱟᱨ ᱢᱮᱱᱟᱜᱼᱟ ᱚᱸᱰᱮ ᱢᱤᱫᱴᱤ ᱢᱮᱱᱟᱜ ᱟᱠᱟᱫᱮᱭᱟ ᱤᱭᱟᱹ ᱯᱟᱹᱭᱠᱟᱹᱨ ᱩᱱᱤ ᱠᱚ ᱤᱫᱤ ᱦᱚᱴᱚ ᱟᱭᱟ᱾ ᱵᱟ ᱟᱹᱰᱤ ᱟᱸᱴ ᱟᱹᱰᱤ ᱡᱳᱨ ᱠᱚ ᱩᱰᱟᱹᱝ ᱠᱚ ᱟᱹᱜᱩᱭᱮᱫᱼᱟ ᱟᱨ ᱚᱱᱠᱟ ᱦᱚᱸ ᱟᱞᱮ ᱥᱮᱫ ᱢᱟ ᱡᱚ ᱦᱚᱸ ᱵᱟᱣ ᱡᱚ ᱠᱟᱱ ᱱᱮᱥᱢᱟ ᱦᱟᱸᱜ᱾ ᱟᱨ ᱦᱚᱲᱟᱜ ᱫᱚᱢ ᱫᱚᱢᱮ ᱠᱚ ᱩᱢᱡᱟᱣ ᱠᱟᱱᱟ ᱚᱱᱟ ᱵᱟᱠᱷᱨᱟ ᱮᱠᱫᱚᱢ᱾ ᱫᱟᱢᱮ ᱠᱚ ᱛᱤᱭᱳᱜ ᱟᱫᱚ ᱵᱟᱠᱚ ᱦᱟᱞᱟᱝ ᱟᱹᱜᱩᱭᱮᱫᱼᱟ᱾
ᱦᱮᱸ ᱦᱮᱸ᱾
ᱟᱨ ᱵᱟᱭᱤᱥ ᱴᱟᱠᱟ ᱢᱟᱲᱟᱝ ᱫᱤᱱ ᱠᱷᱚᱱᱟᱜ ᱛᱟᱷᱮᱸᱜ ᱠᱟᱱᱟ ᱯᱚᱸᱪᱤᱥ ᱴᱟᱠᱟ ᱯᱟᱨ ᱠᱮᱡᱤ᱾ ᱱᱤᱛ ᱫᱚ ᱵᱟᱭᱤᱥ ᱴᱟᱠᱟ ᱠᱚᱢ ᱜᱮ ᱠᱚ ᱫᱟᱢ ᱟᱠᱟᱜᱼᱟ᱾ ᱠᱚᱢ ᱜᱮ ᱨᱮᱦᱚᱸ ᱯᱟᱹᱦᱤᱞ ᱫᱚ ᱠᱟᱹᱡ ᱡᱚ ᱞᱮᱱ ᱛᱟᱦᱮᱸᱫ ᱠᱟᱱ ᱜᱮᱭᱟ ᱟᱫᱚ ᱯᱟᱹᱦᱤᱞ ᱫᱚ ᱠᱟᱹᱡ ᱢᱟᱲᱟᱝ ᱫᱚ ᱠᱟᱹᱡ ᱫᱟᱢ ᱛᱟᱦᱮᱸᱜ ᱠᱟᱱᱟ ᱱᱤᱛᱚᱜ ᱫᱚ ᱱᱥᱦᱜ ᱠᱚᱢ ᱜᱮᱭᱟ᱾ ᱫᱟᱢ ᱦᱚᱸ ᱟᱨ ᱡᱚ ᱦᱚᱸ ᱠᱚᱢ ᱜᱮᱭᱟ᱾
ᱟᱪᱪᱷᱟ᱾
ᱦᱳᱭ ᱟᱫᱚ ᱩᱱᱟᱹᱜ ᱯᱟᱛᱲᱟ ᱫᱚ ᱪᱮᱫ ᱞᱮᱠᱟ ᱛᱤᱱᱟᱹᱜ ᱥᱟᱠᱟᱢ ᱛᱮᱯᱮ ᱯᱟᱴᱤ ᱛᱮ ᱚᱱᱟ ᱫᱚ ᱤᱭᱟᱹ ᱠᱚ ᱟᱠᱷᱨᱤᱧᱮᱫ ᱠᱟᱱᱟ ᱠᱚ᱾ ᱯᱮᱭᱟ ᱥᱟᱠᱟᱢ ᱛᱮ ᱥᱮ ᱥᱟᱛᱴᱤ ᱥᱟᱠᱟᱢ ᱛᱮ ᱯᱟᱛᱲᱟ ᱵᱮᱱᱟᱣ ᱛᱮᱯᱮ ᱟᱠᱨᱤᱧᱟ᱾
ᱦᱩᱸ ᱱᱚᱛᱮ ᱫᱚ ᱵᱟᱨ ᱨᱚᱠᱚᱢᱟᱜ ᱜᱮᱠᱚ ᱵᱮᱱᱟᱣ ᱜᱮᱭᱟ᱾ ᱯᱭᱟᱜ ᱦᱟᱸᱜ ᱦᱚᱸ ᱥᱟᱛᱴᱤ ᱦᱟᱸᱜ ᱦᱚᱸ᱾
ᱟᱨ ᱦᱳᱭ ᱦᱳᱭ᱾ ᱟᱫᱚ ᱪᱮᱫ ᱞᱮᱠᱟ ᱚᱱᱟ ᱫᱟᱢ ᱫᱚ ᱢᱤᱫᱴᱤᱡ ᱯᱤᱥ ᱨᱮ ᱢᱤᱫᱴᱤᱡ ᱯᱟᱛᱲᱟ ᱨᱮ᱾
ᱦᱩᱸ ᱢᱤᱫᱥᱚᱴᱤ ᱯᱟᱛᱲᱟ ᱨᱮ ᱚᱱᱠᱟᱹ ᱢᱤᱫ ᱦᱟᱡᱟᱨ ᱜᱟᱱᱼᱼ
ᱚᱸ ᱦᱳᱭ ᱮᱱᱠᱷᱟᱱ ᱫᱚ ᱚᱱᱛᱮᱱᱟᱜ ᱱᱚᱛᱮᱱᱟᱜ ᱡᱟᱦᱟᱸᱼᱼ ᱚᱱᱟ ᱨᱮᱹᱴ ᱥᱮ ᱫᱟᱢ ᱥᱮ ᱜᱚᱲᱚᱝ ᱫᱚ ᱢᱟᱱᱮ ᱮᱱᱠᱷᱟᱱ ᱫᱚ ᱥᱚᱢᱟᱱ ᱥᱚᱢᱟᱱ ᱜᱮᱭᱟ ᱵᱟᱝ ᱠᱚᱢ ᱵᱮᱥᱤᱜᱼᱟ ᱚᱱᱟ ᱨᱮᱱᱟᱜ ᱫᱚᱼᱼ
ᱦᱳᱭ
ᱦᱳᱭ ᱦᱳᱭ
ᱦᱳᱭ ᱢᱟᱱᱮ ᱵᱩᱨᱩ ᱵᱤᱨ ᱛᱟᱦᱮᱱ ᱠᱷᱟᱱ ᱵᱤᱨ ᱵᱩᱨᱩ ᱛᱟᱦᱮᱱ ᱠᱷᱟᱱ ᱠᱟᱹᱴᱤᱡ ᱦᱟᱱᱟ ᱱᱟᱣᱟᱼᱼ ᱯᱩᱭᱥᱟᱹ ᱢᱟᱱᱮ ᱵᱤᱱ ᱜᱚᱱᱚᱝ ᱢᱟᱱᱮ ᱵᱤᱱ ᱯᱩᱸᱡᱤ ᱛᱮᱢ ᱯᱚᱭᱥᱟ ᱫᱟᱲᱮᱭᱟᱜᱼᱟ ᱦᱮᱸ ᱥᱮ ᱦᱳᱭ ᱦᱳᱭ ᱦᱳᱭ ᱟᱨ ᱡᱮᱢᱚᱱ ᱢᱮᱱᱟᱜᱼᱟ ᱚᱱᱟ ᱠᱤᱫᱩ ᱟᱲᱟᱜ ᱢᱟᱴᱷᱼᱼ ᱴᱷᱟ ᱟᱲᱟᱜ ᱚᱱᱟ ᱠᱚᱦᱚᱸ ᱟᱞᱮ ᱥᱮᱫ ᱫᱚᱠᱚ ᱤᱫᱤᱭᱟ ᱵᱟᱡᱟᱨ ᱦᱮᱸ ᱥᱮ ᱟᱞᱮ ᱥᱮᱫ ᱵᱟᱡᱟᱨ ᱢᱟ ᱱᱟᱦᱟᱜ ᱞᱟᱹᱴᱩ ᱧᱚᱜ ᱜᱮᱭᱟ ᱚᱱᱟ ᱦᱟᱴ ᱦᱟᱸᱜ ᱟᱫ ᱚᱱᱟ ᱦᱟᱸᱜ ᱦᱮᱱᱟᱜ ᱠᱚᱣᱟ ᱮᱴᱟᱜ ᱮᱴᱟᱜ ᱫᱤᱠᱩ ᱠᱚ ᱩᱱᱠᱩ ᱠᱚᱠᱚ ᱡᱚᱢ ᱫᱚᱠᱚ ᱡᱚᱢ ᱵᱟᱲᱟᱭ ᱜᱮᱭᱟ ᱚᱸᱰᱮ ᱠᱚ ᱤᱫᱤᱭ ᱟᱠᱚ ᱫᱚᱢᱮ ᱢᱟᱱᱮ ᱥᱚᱯᱛᱟᱦ ᱨᱮ ᱵᱟᱨ ᱫᱷᱟᱣ ᱦᱩᱭᱩᱜᱼᱟ ᱟᱨᱠᱤ ᱦᱟᱴᱼᱼ ᱛᱚ ᱚᱸᱰᱮ ᱠᱷᱚᱱ ᱠᱚ ᱤᱫᱤᱭᱟ ᱥᱟᱠᱟᱢ ᱦᱚᱸᱠᱚ ᱟᱹᱷᱨᱤᱧᱟ ᱡᱮᱥᱮ ᱟᱵᱚ ᱥᱟᱨᱡᱚᱢ ᱥᱟᱠᱟᱢ ᱦᱚᱸ ᱟᱹᱠᱷᱨᱤᱧᱚᱜᱼᱟ ᱫᱟᱹᱛᱟᱱᱤ ᱦᱚᱸ ᱟᱹᱠᱷᱨᱤᱧᱚᱜᱼᱟ ᱢᱟᱱᱮ ᱡᱟᱦᱟᱸ ᱛᱤᱱᱟᱹᱜ ᱤᱭᱟᱹ ᱵᱮᱵᱷᱟᱨ ᱛᱮᱱᱟᱜ ᱢᱮᱱᱟᱜᱼᱟ ᱵᱩᱨᱩ ᱨᱮᱱᱟᱜ ᱚᱱᱟ ᱡᱚᱛᱚ ᱜᱮᱢ ᱤᱫᱤᱼᱼ ᱮᱱ ᱠᱷᱟᱱ ᱟᱹᱠᱷᱨᱤᱧ ᱜᱮᱭᱟᱢ ᱟᱨᱮᱢ ᱯᱚᱭᱥᱟᱭ ᱜᱮᱭᱟ ᱚᱱᱟ ᱫᱚ ᱢᱮᱱ ᱟᱠᱚ ᱢᱟᱱᱮ ᱵᱤᱧ ᱯᱩᱸᱡᱤ ᱛᱮ ᱟᱢᱮᱢ ᱯᱚᱭᱥᱟ ᱡᱚᱝᱟᱜ-ᱟ
ᱦᱳᱭ ᱵᱤᱱᱟᱹ ᱯᱩᱸᱡᱤ ᱛᱮᱼᱼ
ᱦᱳᱭ ᱦᱳᱭ ᱤᱱᱟᱹ ᱜᱮ ᱟᱵᱚ ᱫᱚ ᱟᱨᱼᱼ ᱡᱚ ᱵᱟᱰᱟᱭ ᱜᱮᱭᱟ ᱚᱱᱠᱟ ᱱᱚᱝᱠᱟ ᱟᱨ ᱨᱟᱱ ᱨᱮᱦᱮᱫ ᱠᱚᱦᱚᱸ ᱢᱮᱱᱟᱜ ᱜᱮᱭᱟ
ᱦᱳᱭ ᱨᱟᱱ ᱨᱮᱦᱮᱫ ᱠᱚ ᱨᱟᱱᱩ ᱨᱮᱦᱮᱫ ᱠᱚ
ᱦᱳᱭ ᱦᱳᱭ ᱨᱟᱱᱩ ᱨᱮᱦᱮᱫ ᱫᱚ ᱟᱹᱰᱤ ᱡᱮᱢᱚᱱ ᱦᱩᱭᱩᱜ ᱠᱟᱱᱟ ᱟᱹᱰᱤ ᱠᱤᱪᱷᱩ ᱢᱮᱱᱟᱜᱼᱟ ᱚᱱᱟ ᱨᱮᱱᱟᱜ ᱦᱚᱸ ᱧᱩᱛᱩᱢ ᱦᱚᱸ ᱪᱮᱫ ᱠᱚ ᱪᱚ ᱠᱚ ᱞᱟᱹᱭᱟ ᱪᱮᱫ ᱛᱤᱱᱟᱹᱜ ᱠᱚᱴᱟᱝ ᱥᱟᱛᱴᱤ ᱥᱮ ᱛᱤᱱᱟᱹᱜ ᱨᱮᱦᱮᱫ ᱛᱮᱪᱚ ᱤᱭᱟᱹ ᱵᱮᱱᱟᱜᱼᱟ ᱮᱸ ᱨᱟᱱᱩ ᱵᱮᱱᱟᱜ ᱚᱱᱟ ᱦᱚᱸ ᱦᱤᱲᱤᱧ ᱠᱮᱫ
ᱨᱮᱦᱮᱫ ᱠᱚ ᱢᱮᱥᱟᱢᱤᱥᱤ ᱠᱟᱛᱮᱫ ᱟᱹᱰᱤ ᱜᱟᱱ ᱫᱟᱨᱮ ᱨᱮᱱᱟᱜ ᱨᱮᱦᱮᱫ ᱠᱚ
ᱦᱳᱭ ᱦᱳᱭ ᱦᱳᱭ
ᱚᱱᱟ ᱥᱟᱛᱴᱤ ᱥᱮ ᱛᱤᱱᱟᱹᱜ ᱮᱭᱟᱭ ᱜᱚᱴᱟᱝ ᱵᱤᱱ ᱞᱟᱹᱭ ᱠᱮᱫᱮᱜᱼᱟ ᱦᱳᱭ
ᱦᱳᱭ ᱥᱟᱛ ᱮᱭᱟᱭ ᱜᱚᱴᱟᱝ ᱱᱟᱦᱟᱜ
ᱜᱮ ᱟᱫᱚ ᱵᱮᱱᱟᱣ ᱟᱠᱚ
ᱦᱳᱭ ᱚᱱᱟ ᱚᱱᱟ ᱠᱚᱛᱮᱜ ᱠᱚ ᱵᱮᱱᱟᱣᱟ ᱯᱟᱹᱦᱤᱞ ᱠᱚ ᱟᱵᱚ ᱨᱤᱱᱼᱼ ᱦᱮᱸ ᱦᱟᱲᱟᱢ ᱦᱟᱯᱲᱟᱢ ᱠᱚᱠᱚ ᱥᱤᱨᱡᱚᱱ ᱦᱚᱴᱚᱣ ᱠᱟᱜᱼᱟ ᱥᱮ ᱦᱟᱱᱮ ᱯᱤᱞᱪᱩ ᱦᱟᱲᱟᱢ ᱯᱤᱞᱪᱩ ᱵᱩᱲᱦᱤ ᱜᱮ ᱤᱭᱟᱹ ᱨᱮᱱᱟᱜ ᱠᱟᱱᱟ ᱚᱵᱚᱛᱟᱨ ᱨᱮᱱᱟᱜ ᱠᱟᱱᱟ
ᱦᱳᱭ
ᱦᱳᱭ ᱦᱳᱭ ᱟᱫᱚ ᱱᱮᱛᱟᱨ ᱦᱟᱱᱟ ᱵᱚᱱ ᱵᱮᱵᱚᱦᱟᱨ ᱮᱫ ᱠᱟᱱ ᱜᱮᱭᱟ ᱵᱟᱢ ᱢᱮᱱ ᱛᱮ ᱫᱚ ᱵᱟᱝ
ᱦᱩᱸ ᱦᱩᱸ ᱚᱱᱟ ᱠᱷᱟᱛᱤᱨ ᱚᱱᱟ ᱦᱟᱺᱰᱤ ᱫᱚ ᱯᱤᱞᱪᱩ ᱨᱟᱥᱟ ᱦᱚᱸᱠᱚ ᱢᱮᱛᱟᱜ ᱠᱟᱱᱟ ᱠᱷᱟᱱ ᱜᱮ ᱟᱫᱚ ᱟᱹᱠᱤᱱ ᱜᱮᱠᱤᱱ ᱥᱤᱨᱡᱚᱱ ᱦᱚᱴᱚ ᱟᱠᱟᱫ ᱛᱮ
ᱦᱳᱭ ᱟᱨ ᱫᱚᱢᱮ ᱫᱚ ᱱᱮᱛᱟᱨ ᱫᱚ ᱫᱚᱢᱮ ᱠᱚ ᱵᱮᱵᱷᱟᱨᱮᱜᱼᱟ ᱦᱮᱸ ᱮᱴᱟᱜ ᱜᱚᱞᱚᱛᱤᱭᱟᱹ ᱢᱟᱱᱮ ᱵᱟᱹᱲᱤᱡ ᱦᱚᱨ ᱥᱮᱫ ᱠᱚ ᱤᱫᱤ ᱧᱚᱜ ᱟᱠᱟᱜᱼᱟ ᱵᱟᱠᱷᱟᱱ ᱚᱱᱟ ᱫᱚ ᱠᱚᱢ ᱜᱮᱠᱚ ᱵᱮᱵᱷᱟᱨᱟ
ᱦᱳᱭ ᱵᱮᱵᱷᱟᱨ ᱫᱚ ᱚᱱᱟ ᱫᱚ ᱵᱚᱸᱜᱟ ᱵᱩᱨᱩ ᱠᱚᱨᱮ ᱞᱟᱹᱜᱤᱫ ᱜᱮ ᱵᱮᱵᱚᱦᱟᱨ ᱢᱟ ᱦᱩᱭ ᱞᱮᱱ ᱛᱟᱦᱮᱸᱱᱟ ᱯᱩᱭᱞᱩ ᱫᱚ᱾ ᱟᱫᱚ ᱱᱤᱛᱳᱜ ᱫᱚ ᱢᱟᱹᱱᱢᱤ ᱜᱮ ᱵᱟᱹᱲᱛᱤ ᱵᱚᱱ ᱵᱮᱵᱚᱦᱟᱨᱮᱜᱼᱟ᱾
ᱟᱨ ᱱᱮᱛᱟᱨ ᱫᱚ ᱮᱴᱟᱜ ᱯᱨᱚᱥᱮᱥ ᱨᱮᱠᱚ ᱫᱚᱦᱚ ᱠᱟᱜᱼᱟ᱾
ᱦᱳᱭ᱾
ᱦᱩᱸ ᱟᱪᱪᱷᱟ ᱛᱚᱵᱮ ᱜᱚᱝᱠᱮ ᱤᱱᱠᱟᱹ ᱜᱮᱞᱟᱝ ᱜᱚᱞᱯᱷᱚᱭᱟ ᱟᱨ ᱛᱟᱭᱚᱢ ᱫᱟᱨᱟ ᱜᱮᱞᱟᱝ ᱯᱷᱚᱭᱟ ᱦᱮᱸᱥᱮ ᱚᱲᱟᱜ ᱥᱮᱫ ᱠᱚ ᱦᱚᱦᱚ ᱤᱧ ᱠᱟᱱᱟ᱾
ᱦᱳᱭ ᱜᱚᱝᱠᱮ ᱴᱷᱤᱠ ᱜᱮᱭᱟ ᱢᱟ᱾